ᱞᱵᱮᱱ
ᱦᱳᱭ ᱟᱸᱡᱚᱢᱮᱫᱼᱟ ᱞᱤᱧ ᱨᱚᱲ ᱠᱚᱫᱚ ᱢᱚᱡᱽ ᱜᱮ
ᱚ ᱟᱪᱪᱷᱟ ᱦᱮᱸ ᱜᱚᱢᱠᱮ ᱡᱚᱦᱟᱨ ᱜᱮ
ᱟᱢ ᱟᱸᱡᱚᱢ ᱢᱮᱟᱢ?
ᱦᱮᱸ ᱦᱮᱸ ᱟᱸᱡᱚᱢ ᱫᱟᱹᱧ ᱦᱮᱸ ᱛᱟᱦᱚᱞᱮ ᱜᱚᱝᱠᱮ ᱱᱟᱯᱟᱭ ᱵᱟᱲᱟ ᱜᱮᱛᱚ?
ᱦᱩᱸ ᱦᱳᱭ ᱱᱟᱯᱟᱭ ᱵᱟᱲᱟᱭ ᱜᱮ ᱟᱹᱞᱤᱧ ᱠᱚᱫᱚ ᱦᱟᱸᱜ ᱟᱫᱚ ᱟᱵᱮᱱ ᱠᱚᱜᱮ
ᱦᱮᱸ ᱦᱮᱸ ᱟᱞᱤᱧ ᱦᱚᱸ ᱱᱟᱯᱟᱭ ᱜᱮ ᱮᱠᱷᱚᱱ ᱫᱚ ᱛᱟᱦᱞᱮ ᱦᱮᱸ ᱪᱟᱥ ᱠᱟᱹᱢᱤ ᱠᱚᱫᱚ ᱛᱤᱱᱟᱹᱜ ᱞᱟᱦᱟᱭᱮᱱᱟ ᱜᱚᱝᱠᱮ?
ᱪᱟᱥ ᱠᱟᱹᱢᱤ ᱠᱚᱫᱚ ᱦᱟᱸᱜ ᱜᱚᱝᱠᱮ ᱱᱚᱛᱮ ᱫᱚ ᱦᱟᱸᱜ ᱞᱟᱦᱟ ᱫᱚ ᱞᱟᱦᱟᱣ ᱠᱟᱱᱟ ᱦᱟᱸᱜ ᱱᱤᱛᱚᱜ ᱫᱚᱻᱻ ᱡᱚᱛᱚ ᱠᱷ ᱠᱷᱮᱛ ᱵᱟᱲᱜᱮ ᱠᱚᱫᱚ ᱦᱟᱸᱜ ᱞᱚᱦᱚᱫ ᱪᱟᱵᱟᱣ ᱠᱟᱱᱟ ᱠᱷᱟᱹᱞᱤ ᱛᱩᱫ ᱟᱨ ᱨᱚᱦᱚᱭ ᱜᱮ ᱵᱟᱹᱠᱤ ᱢᱮᱱᱟᱜᱼᱟ᱾
ᱚ ᱛᱟᱦᱚᱞᱮ ᱜᱚᱝᱠᱮ ᱟᱯᱮ ᱫᱚ ᱟᱹᱰᱤᱴᱟᱜ ᱜᱮᱯᱮ ᱞᱟᱦᱟ ᱟᱠᱟᱫᱟ ᱟᱞᱮᱥᱮᱫ ᱛᱚ ᱦᱚᱜᱼᱚᱭ ᱦᱮᱸ ᱟᱞᱮ ᱥᱮᱫ ᱫᱚ ᱱᱮᱛᱟᱨ ᱦᱚᱸ ᱱᱚᱜᱼᱚᱭ ᱛᱚᱞᱟ ᱠᱚᱠᱚ ᱜᱤᱰᱤ ᱵᱟᱲᱟᱭᱮᱫ ᱜᱮᱭᱟ ᱟᱨ ᱟᱹᱰᱤ ᱦᱚᱲ ᱜᱮ ᱟᱹᱰᱤ ᱟᱹᱣᱨᱤ ᱠᱚ ᱜᱤᱰᱤᱭᱟ ᱟᱞᱮ ᱫᱚᱞᱮ ᱜᱤᱰᱤ ᱠᱮᱫᱟ ᱱᱚᱜᱼᱚᱭ ᱠᱮᱠᱚᱣᱟᱜ ᱫᱚ ᱡᱟᱱᱟᱢ ᱠᱟᱱᱟ ᱟᱞᱮᱭᱟᱜ ᱛᱚ ᱦᱟᱯᱮ ᱮᱠᱷᱚᱱᱚ ᱟᱹᱣᱨᱤ ᱡᱟᱱᱟᱢᱚᱜᱼᱟ ᱦᱮᱸ ᱛᱟᱞᱦᱮ ᱟᱯᱮᱭᱟᱜ ᱫᱚ ᱵᱷᱟᱞᱮ ᱜᱮ ᱛᱟᱦᱚᱞᱮ ᱦᱮᱸ
ᱦᱳᱭ ᱜᱚᱝᱠᱮ ᱟᱻᱻᱻ ᱛᱚᱵᱮ ᱱᱮᱥ ᱯᱮ ᱜᱤᱰᱤ ᱵᱟᱲᱟᱭᱮᱫᱟ ᱛᱚ ᱛᱚ ᱪᱮᱫ ᱢᱟᱦᱟ ᱯᱮ ᱨᱚᱦᱚᱭᱟ?
ᱚ ᱦᱮᱸ ᱜᱚᱝᱠᱮ ᱞᱟᱦᱟ ᱞᱟᱦᱟ ᱛᱮᱫᱚ ᱡᱮᱢᱚᱱ ᱞᱟᱦᱟ ᱟᱹᱰᱤ ᱞᱟᱦᱟ ᱠᱷᱚᱱᱟᱜ ᱜᱮ ᱫᱟᱜ ᱛᱟᱦᱮᱸᱜ ᱮ ᱛᱟᱞᱦᱮ ᱞᱟᱦᱟ ᱧᱚᱜ ᱜᱮ ᱤᱛᱟᱹ ᱠᱚᱫᱚ ᱜᱤᱰᱤ ᱦᱩᱭᱩᱜ ᱛᱟᱦᱮᱸᱫ ᱱᱮᱛᱟᱨ ᱫᱚ ᱫᱤᱱ ᱫᱤᱱ ᱛᱮ ᱚᱱᱟ ᱠᱟᱹᱴᱤᱡ ᱫᱟᱜ ᱥᱮ ᱵᱚᱨᱥᱟ ᱠᱚᱦᱚᱸ ᱠᱟᱹᱴᱤᱡ ᱛᱟᱭᱚᱢ ᱪᱟᱞᱟᱜ ᱠᱟᱱᱟ ᱛᱟᱞᱦᱮ ᱦᱮᱸ ᱱᱚᱣᱟ ᱵᱷ ᱵᱷᱟᱫᱚᱨ ᱵᱚᱸᱜᱟ ᱛᱮᱜᱮ ᱞᱟᱦᱟ ᱛᱮᱫᱚ ᱨᱚᱦᱚᱭ ᱦᱩᱭᱩᱜ ᱠᱟᱱ ᱛᱟᱦᱮᱸᱫ ᱜᱮ᱾ ᱛᱟᱦᱚᱞᱮ ᱱᱮᱛᱟᱨ ᱫᱚ ᱜᱚᱝᱠᱮ ᱱᱚᱣᱟ ᱵᱷᱟᱫᱚᱨ ᱥᱮ ᱫᱟᱸᱥᱟᱭ ᱥᱮᱫ ᱦᱚᱸ ᱪᱟᱞᱟᱣ ᱜᱚᱫᱚᱜ ᱠᱟᱱ ᱜᱮᱭᱟ ᱟᱨᱠᱤ᱾ ᱠᱤ ᱨᱚᱦᱚᱭ ᱨᱚᱦᱚᱭᱛᱮ ᱛᱟᱦᱚᱞᱮ ᱜᱚᱝᱠᱮ ᱟᱯᱮᱭᱟᱜ ᱫᱚ ᱟᱹᱰᱤ ᱞᱟᱦᱟ ᱨᱮᱜᱮ ᱦᱩᱭᱩᱜ ᱛᱟᱯᱮᱭᱟ ᱨᱚᱦᱚᱭ ᱠᱚᱫᱚ,
ᱦᱳᱭ
ᱦᱳ
ᱟᱫᱚ ᱱᱚᱛᱮ ᱱᱚᱛᱮ ᱫᱚ
ᱦᱮᱸ ᱞᱟᱹᱭᱵᱮᱱ
ᱦᱮᱸ ᱢᱮᱱᱢᱮ ᱜᱚᱝᱠᱮ
ᱦᱮᱸ ᱞᱟᱹᱭ ᱫᱟᱞᱤᱧ ᱟᱞᱮᱥᱮᱫ ᱫᱚ ᱱᱚᱣᱟ ᱡᱮᱢᱚᱱ ᱦᱮᱸ ᱵᱚᱨᱥᱟ ᱨᱮᱜᱮ ᱦᱩᱲᱩ ᱠᱚᱫᱚᱞᱮ ᱪᱟᱥᱟ ᱱᱚᱝᱠᱟᱱ ᱫᱷᱚᱨᱚᱱ ᱨᱮᱫᱚ ᱠᱮᱱᱮᱞ ᱫᱟᱜ ᱥᱮ ᱱᱚᱝᱠᱟ ᱥᱟᱵᱽ ᱢᱟᱨᱥᱟᱞ ᱨᱮᱱᱟᱜ ᱵᱮᱵᱚᱥᱛᱷᱟ ᱠᱚᱦᱚᱸ ᱵᱟᱹᱱᱩᱜᱼᱟ ᱛᱟᱦᱚᱞᱮ ᱦᱮᱸ ᱢᱤᱫ ᱥᱮᱨᱢᱟ ᱨᱮᱫᱚ ᱢᱤᱫ ᱫᱷᱟᱣ ᱜᱮᱞᱮ ᱨᱚᱦᱚᱭᱟ ᱦᱩᱲᱩ ᱠᱚᱫᱚ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱢᱤᱫ ᱫᱷᱟᱣ ᱜᱮᱯᱮ ᱨᱚᱦᱚᱭᱟ ᱥᱮ ᱱᱚᱝᱠᱟ ᱵᱟᱨᱯᱮ ᱫᱷᱟᱣ ᱜᱮᱯᱮ ᱪᱟᱥᱟᱯᱮ
ᱦᱳᱭ ᱟᱞᱮ ᱫᱚ ᱦᱟᱸᱜ ᱱᱚᱛᱮ ᱫᱚ ᱢᱤᱫ ᱫᱚᱢ ᱜᱮᱞᱮ ᱨᱚᱦᱚᱭᱟ ᱦᱟᱸᱜ, ᱢᱟᱛᱨᱚ ᱦᱩᱲᱩ ᱜᱮ ᱦᱟᱸᱜ ᱪᱟᱥᱟ ᱵᱟᱹᱭᱦᱟᱹᱲ ᱠᱚᱨᱮ ᱫᱚ ᱟᱨ ᱵᱟᱹᱭᱦᱟᱹᱲ ᱠᱚ ᱥᱟᱢᱴᱟᱣ ᱵᱟᱲᱟ ᱠᱟᱛᱮᱫ ᱫᱚ ᱦᱟᱸᱜ ᱤᱱᱟᱹ ᱠᱷᱚᱱ ᱫᱚ ᱮᱴᱟᱜ ᱫᱚ ᱵᱟᱞᱮ ᱪᱟᱥᱟ ᱱᱚᱛᱮ ᱫᱚ ᱜᱟᱹᱭ ᱰᱟᱝᱨᱤ ᱠᱚ ᱢᱮᱱᱟᱜ ᱠᱚᱣᱟ ᱛᱚ᱾ ᱛᱚ ᱩᱱᱠᱩ ᱦᱚᱸᱠᱚ ᱚᱥᱩᱵᱤᱫᱟ ᱚᱱᱟ ᱤᱭᱟᱹᱛᱮ ᱠᱟᱱᱟ ᱱᱚᱛᱮ ᱫᱚ ᱵᱟᱨᱫᱚᱢ ᱫᱚ ᱪᱟᱥ ᱵᱟᱭ ᱜᱟᱱᱚᱜᱼᱟ᱾
ᱦᱮᱸ
ᱮ ᱵᱚᱪᱷᱚᱨ ᱨᱮ ᱢᱤᱫ ᱫᱚᱢ ᱜᱮ ᱦᱟᱸᱜ
ᱚᱻ ᱛᱟᱦᱚᱞᱮ ᱜᱚᱝᱠᱮ ᱟᱯᱮᱥᱮᱫ ᱱᱚᱝᱠᱟ ᱥᱟᱵᱽ ᱢᱟᱨᱥᱟᱞ ᱥᱮ ᱠᱮ ᱠᱮᱱᱮᱞ ᱫᱟᱜ ᱠᱚᱯᱮ ᱧᱟᱢ ᱜᱮᱭᱟ ᱥᱮ ᱵᱟᱝ?
ᱦᱳᱭ ᱱᱚᱛᱮ ᱫᱚ ᱦᱟᱸᱜ ᱫᱟᱜ ᱠᱚᱫᱚ ᱦᱟᱸᱜ ᱱᱚᱝᱠᱟ ᱠᱮᱱᱮᱞ ᱫᱟᱜ ᱠᱟᱱ ᱜᱮᱭᱟ ᱦᱟᱸᱜ, ᱟᱨ ᱱᱚᱛᱮ ᱫᱚ ᱫᱟᱜ ᱡᱟᱹᱲᱤ ᱞᱮᱠᱷᱟᱱ ᱜᱮ ᱦᱟᱸᱜ ᱫᱟᱜ ᱠᱚᱫᱚ ᱵᱟᱭ ᱟᱸᱡᱮᱫᱚᱜᱼᱟ᱾ ᱡᱚᱠᱷᱚᱱ ᱦᱩᱲᱩ ᱵᱤᱞᱤᱜᱼᱟ ᱦᱩᱲᱩ ᱵᱤᱞᱤ ᱥᱚᱢᱚᱭ ᱨᱮᱦᱚᱸ ᱛᱟᱦᱮᱱ ᱜᱮᱭᱟ ᱫᱟᱜ ᱠᱚᱫᱚ᱾
ᱦᱚᱸ ᱟᱪᱪᱷᱟ ᱦᱮᱸ ᱟᱹᱰᱤ ᱡᱟᱭᱜᱟ ᱨᱮᱜᱮ ᱜᱚᱢᱠᱮ ᱡᱮᱢᱚᱱ ᱚᱱᱠᱟ ᱰᱟᱹᱝᱨᱤ ᱢᱮᱨᱚᱢ ᱠᱚ ᱥᱮ ᱰᱟᱹᱝᱨᱤ ᱠᱚ ᱦᱮᱱᱟᱜ ᱠᱚᱛᱮ ᱰᱟᱹᱝᱨᱤ ᱛᱮᱠᱚ ᱥᱤᱭᱟᱠᱚ ᱟᱞᱮ ᱱᱚᱛᱮ ᱦᱚᱸ ᱡᱚᱛᱚ ᱦᱚᱲ ᱨᱮᱱ ᱫᱚ ᱵᱟᱹᱱᱩᱜ ᱠᱚᱣᱟ ᱛᱟᱦᱚᱞᱮ ᱟᱞᱮ ᱠᱚᱫᱚ ᱴᱟ ᱴᱟᱠᱴᱟᱨ ᱠᱚ ᱠᱟᱛᱮ ᱜᱮᱞᱮ ᱥᱤ ᱦᱚᱪᱚᱭᱟᱞᱮ ᱛᱟᱦᱚᱞᱮ, ᱜᱚᱝᱠᱮ ᱟᱯᱮ ᱫᱚ ᱪᱮᱫ ᱴᱨᱟᱠᱴᱟᱨ ᱠᱚ ᱯᱮ ᱞᱟᱜᱟᱣ ᱜᱮᱭᱟ ᱥᱮ ᱱᱚᱝᱠᱟ ᱰᱟᱹᱝᱨᱤ ᱢᱮᱨᱚᱢ ᱠᱚᱜᱮ ᱦᱮᱱᱟᱜ ᱠᱚᱛᱟᱯᱮᱭᱟ?
ᱦᱳᱭ ᱟᱞᱮ ᱦᱟᱜ ᱦᱟᱸ ᱯᱨᱚᱛᱷᱚᱢ ᱦᱟᱜ ᱫᱚ ᱰᱟᱝᱨᱤ ᱠᱚᱛᱮ ᱦᱟᱸᱜ ᱞᱮ ᱥᱤᱭᱟ ᱥᱮᱠᱮᱱ ᱵᱟᱨ ᱦᱟᱸᱜ ᱴᱮᱠᱴᱟᱨ ᱠᱚᱛᱮ ᱞᱮ ᱥᱤᱭᱟ ᱤᱱᱟᱹ ᱠᱟᱛᱮᱫ ᱫᱚ ᱦᱟᱸᱜ ᱥᱤᱭᱟ ᱯᱨᱚᱛᱷᱚᱢ ᱫᱚ ᱦᱟᱸᱜ ᱞᱮ ᱥᱤ ᱠᱟᱛᱮ ᱫᱚ ᱴᱮᱠᱴᱚᱨ ᱛᱮᱦᱟᱸᱜ ᱢᱚᱡᱽ ᱛᱮᱜᱮ ᱞᱮ ᱥᱤᱭᱟ
ᱚ ᱜᱚᱢᱠᱮ ᱞᱟᱹᱭ ᱫᱟᱞᱤᱧ ᱴᱟᱣᱟᱨ ᱠᱟᱹᱴᱤᱡ ᱰᱤᱥᱴᱟᱵ ᱮᱫ ᱛᱟᱵᱮᱱᱟ ᱨᱚᱲ ᱠᱚ ᱠᱟᱴᱟᱣ ᱠᱟᱴᱟᱣ ᱦᱤᱡᱩᱜ ᱠᱟᱱᱟ ᱢᱟᱡᱷᱮ ᱢᱚᱡᱫᱷᱮ᱾ ᱦᱮᱸ ᱱᱮᱴᱚᱣᱟᱨᱠ ᱵᱷᱟᱞᱮ ᱧᱟᱢᱮᱫ ᱛᱟᱵᱮᱱᱟ
ᱱᱤᱛᱚᱜ ᱢᱚᱡᱽ ᱜᱮᱵᱤᱱ ᱟᱸᱡᱚᱢᱮᱭᱟ?
ᱦᱮᱸ ᱱᱤᱛᱚᱜ ᱫᱚᱞᱤᱧ ᱟᱸᱡᱚᱢᱮᱫᱟ, ᱮᱱᱟᱝ ᱠᱟᱴᱟᱣ ᱠᱟᱴᱟᱣ ᱠᱟᱱ ᱛᱟᱦᱮᱸᱫ, ᱚ ᱛᱟᱦᱚᱞᱮ ᱜᱚᱝᱠᱮ ᱱᱮᱛᱟᱨ ᱦᱚᱸ ᱦᱮᱱ ᱴᱨᱟᱠᱴᱟᱨ ᱠᱚ ᱥᱮ ᱦᱩᱲᱩ ᱤᱨ ᱜᱟᱹᱰᱤ ᱠᱚ ᱩᱰᱩᱠ ᱠᱟᱛᱮᱫ ᱟᱹᱰᱤ ᱜᱮ ᱥᱩᱵᱤᱫᱷᱟ ᱟᱠᱟᱱᱟ᱾ ᱥᱚᱸᱜᱮ ᱥᱚᱸᱜᱮ ᱛᱮ ᱵᱚ ᱵᱚᱨᱚᱥᱟᱛ ᱥᱮᱫ ᱵᱮᱱ ᱪᱟᱞᱟᱣ ᱞᱮᱱᱠᱷᱟᱱ ᱜᱮ ᱢᱟᱴᱷ ᱠᱷᱚᱱᱟᱜ ᱜᱮ ᱮᱠᱟᱞᱛᱮ ᱦᱩᱲᱩ ᱵᱚᱥᱛᱟᱣ ᱟᱛᱮᱫ ᱵᱮᱱ ᱚᱲᱟᱜ ᱵᱮᱱ ᱪᱟᱞᱟᱜᱼᱟ ᱞᱟᱦᱟ ᱛᱮᱫᱚ ᱦᱩᱲᱩ ᱵᱚᱱ ᱤᱨ ᱤᱫᱤᱭᱟ᱾ ᱨᱟᱪᱟ ᱨᱮ ᱥᱮ ᱠᱷᱟᱹᱨᱟᱹᱭ ᱨᱮᱵᱚᱱ ᱯᱟᱲᱳᱭᱟ ᱛᱟᱨᱯᱚᱨᱮ ᱫᱟᱞ ᱦᱩᱭᱩᱜᱼᱟ ᱟᱹᱰᱤ ᱠᱤᱪᱷᱩ ᱜᱮ ᱦᱮᱸ ᱠᱟᱹᱴᱤᱡ ᱥᱚᱢᱚᱭ ᱦᱚᱸ ᱞᱟᱜᱟᱜ ᱠᱟᱱ ᱛᱟᱦᱮᱸᱫ ᱜᱮ ᱛᱟᱦᱚᱞᱮ ᱦᱮᱸ ᱞᱟᱦᱟ ᱛᱮᱫᱚ ᱡᱮᱢᱚᱱ ᱵᱩᱥᱩᱵ ᱚᱲᱟᱜ ᱠᱚ ᱛᱟᱦᱮᱸ ᱠᱟᱱᱛᱮ ᱥᱮ ᱵᱩᱥᱩᱵ ᱠᱚᱫᱚ ᱞᱟᱜᱟᱜ ᱠᱟᱱᱟ ᱱᱤᱛᱚᱜ ᱫᱚ ᱡᱚᱛᱚ ᱮᱰᱵᱮᱥᱴᱟᱨ ᱴᱤᱱ ᱚᱲᱟᱜ ᱟᱠᱟᱫᱟ ᱠᱚ ᱟᱹᱰᱤ ᱦᱚᱲ ᱜᱮ ᱟᱵᱟᱨ ᱱᱚᱣᱟ ᱥᱚᱨᱠᱟᱨ ᱠᱷᱚᱱᱟᱜ ᱚᱲᱟᱜ ᱠᱚ ᱧᱟᱢ ᱠᱟᱛᱮᱜ ᱫᱟᱞᱟᱱ ᱚᱲᱟᱜ ᱠᱚᱦᱚᱸ ᱠᱚ ᱡᱩᱛ ᱮᱫᱟ ᱦᱮᱸ ᱛᱟᱦᱚᱞᱮ ᱜᱚᱝᱠᱮ ᱟᱯᱮᱥᱮᱫ ᱱᱚᱝᱠᱟ ᱵᱩᱥᱩᱵ ᱚᱲᱟᱜ ᱠᱚ ᱦᱮᱱᱟᱜ ᱜᱮᱭᱟ ᱥᱮ ᱱᱚᱣᱟ ᱡᱚᱛᱚ ᱜᱮ ᱯᱟᱠᱟ ᱚᱲᱟᱜ ᱠᱚ ᱡᱩᱛ ᱟᱠᱟᱫᱟ
ᱱᱚᱛᱮ ᱠᱚ ᱦᱟᱸᱜ ᱫᱚ ᱵᱩᱥᱩᱵ ᱚᱲᱟᱜ ᱠᱚᱫᱚ ᱦᱟᱸᱜ ᱫᱚ ᱵᱟᱹᱱᱩᱜᱼᱟ ᱱᱚᱛᱮ ᱫᱚ ᱦᱟᱸᱜ ᱡᱚᱛᱚ ᱱᱮᱛᱟᱨ ᱢᱟ ᱚᱱᱮ ᱴᱤᱱ ᱠᱚᱛᱚ ᱢᱮᱱᱟᱜᱼᱟ ᱛᱚ
ᱴᱤᱱ ᱠᱚᱛᱮ ᱜᱮ ᱦᱟᱸᱜ ᱡ ᱠᱷᱳ ᱚᱲᱟᱜ ᱭᱟ ᱨᱟ ᱡᱚᱛᱚ ᱜᱮ ᱦᱟᱸᱜ ᱯᱟᱠᱟ ᱚᱲᱟᱜ ᱠᱟᱱᱟ ᱦᱟᱸᱜ ᱟᱫᱚ ᱱᱚᱛᱮ ᱫᱚ ᱛᱤᱱ ᱨᱮ ᱟᱫᱚ ᱯᱟ ᱚᱠᱟ ᱚᱲᱟᱜ ᱠᱚᱫᱚ ᱛᱮᱫᱚ ᱦᱟᱸᱜ ᱵᱩᱥᱩᱵ
ᱱᱮᱴ ᱱᱮᱴᱚᱣᱟᱨᱠᱮ ᱠᱟᱹᱴᱤᱡ ᱯᱨᱚᱵᱞᱮᱢ ᱮᱫ ᱛᱟᱵᱮᱱᱟ ᱜᱚᱝᱠᱮ ᱱᱤᱛᱚᱜ ᱠᱟᱴᱟᱣ ᱠᱟᱴᱟᱣ ᱟᱸᱡᱚᱢᱚᱜ ᱠᱟᱱᱟ
ᱦᱳᱭ ᱢᱮᱱᱮᱫ ᱟᱞᱤᱧ ᱱᱚᱛᱮ ᱫᱚ ᱦᱟᱸᱜ ᱵᱩᱥᱩᱵ ᱥᱟᱹᱣᱲᱤ ᱚᱲᱟᱜ ᱠᱚᱫᱚ ᱦᱟᱜ ᱵᱟᱹᱱᱩᱜᱼᱟ ᱡᱚᱛᱚ ᱜᱮ ᱴᱤᱱ ᱚᱲᱟᱜ ᱯᱟᱠᱟ ᱚᱲᱟᱜ ᱜᱮ ᱢᱮᱱᱟᱜᱼᱟ ᱾
ᱚ ᱟᱪᱪᱷᱟ ᱟᱪᱪᱷᱟ ᱦᱮᱸ ᱱᱤᱛᱚᱜ ᱫᱚ ᱦᱮᱸ ᱜᱚᱴᱟ ᱜᱮ ᱱᱚᱝᱠᱟ ᱠᱚ ᱴᱤᱢ ᱚᱲᱟᱜ ᱮᱫᱟᱠᱚ ᱵᱩᱥᱩᱵ ᱚᱲᱟᱜ ᱫᱚ ᱟᱹᱰᱤ ᱠᱷᱟᱱ ᱜᱮ ᱧᱮᱞ ᱧᱟᱢᱚᱜᱼᱟ ᱪᱟᱵᱟ ᱦᱮᱡ ᱟᱠᱟᱱᱟ ᱱᱮᱛᱟᱨ ᱫᱚ ᱠᱟᱢᱚᱱ ᱜᱚᱝᱠᱮ ᱟᱯᱮᱥᱮᱫ ᱱᱚᱝᱠᱟ ᱪᱮᱫ ᱥᱚᱵᱡᱤ ᱠᱚᱯᱮ ᱨᱚᱦᱚᱭ ᱜᱮᱭᱟ ᱥᱮ ᱱᱚᱝᱠᱟ ᱦᱩᱲᱩ ᱨᱚᱦᱚᱭ ᱠᱚᱜᱮ ᱦᱩᱭᱩᱜᱼᱟ?
ᱱᱚᱛᱮ ᱫᱚ ᱦᱩᱲᱩ ᱠᱚᱫᱚᱞᱮ ᱨᱚᱦᱚᱭ ᱠᱟᱜᱼᱟ ᱞᱮᱠᱤᱱ ᱛᱟᱭᱚᱢ ᱛᱮᱫᱚ ᱦᱟᱸᱜ ᱵᱟᱞᱮ ᱞᱟᱜᱟᱣᱟ ᱦᱜ ᱪᱟᱥ ᱠᱚᱫᱚ ᱦᱟᱸᱜ ᱟᱨ ᱵᱟᱟᱹᱲᱜᱮ ᱱᱤᱛᱚᱜ ᱦᱚᱸ ᱥᱟᱵ ᱥᱚᱵᱽᱡᱤ ᱫᱚ ᱦᱦᱸ ᱦᱩᱭᱩᱜ ᱜᱮᱭᱟ ᱾ ᱚᱱᱠᱟ ᱡᱚᱢ ᱞᱮᱠᱟ ᱫᱚ ᱦᱩᱭᱩᱜᱼᱟ ᱮᱱᱠᱷᱟᱱ ᱢᱟᱨᱠᱮᱴ ᱞᱮᱠᱟ ᱫᱚ ᱵᱟᱞᱮ ᱪᱟᱥ ᱜᱮᱭᱟ ᱱᱚᱛᱮ ᱫᱚ ᱦᱟᱸᱜ ᱾
ᱚᱦ
ᱦᱳᱭ ᱚᱱᱠᱟᱞᱮ ᱪᱟᱥᱟ ᱟᱯᱮ ᱜᱚᱝᱠᱮ ᱚᱱᱛᱮ ᱪᱮᱫ ᱞᱮᱠᱟ ᱯᱮ ᱪᱟᱥᱟ?
ᱛᱚ ᱟᱞᱮ ᱱᱚᱛᱮ ᱫᱚ ᱜᱚᱝᱠᱮ ᱦᱮᱸ ᱱᱚᱝᱠᱟ ᱵᱟᱹᱫᱽ ᱦᱟᱥᱟ ᱫᱚ ᱫᱚᱢᱮ ᱜᱮ ᱦᱮᱱᱟᱜ ᱛᱟᱠᱚ ᱜᱮᱭᱟ ᱟᱞᱮᱭᱟᱜ ᱵᱟᱹᱱᱩᱜᱼᱟ ᱛᱟᱦᱚᱞᱮ ᱦᱩᱲᱩ ᱥᱩᱢᱩᱝ ᱜᱮᱞᱮ ᱪᱟᱥ ᱜᱮᱭᱟ ᱥᱚᱵᱡᱤ ᱠᱚ ᱪᱟᱥ ᱞᱟᱹᱜᱤᱫ ᱵᱟᱹᱫᱽ ᱦᱟᱥᱟ ᱦᱮᱱᱟᱜᱼᱟ ᱥᱤᱡᱤᱱ ᱨᱮ ᱡᱮᱢᱚᱱ ᱠᱚᱵᱤ ᱵᱤᱞᱟᱹᱛᱤ ᱡᱛᱤ ᱰᱷᱮᱲᱚᱥ ᱥᱮ ᱵᱚᱨᱵᱚᱴᱤ ᱡᱟᱦᱟᱸ ᱞᱮᱠᱟᱱᱟᱜ ᱜᱮ ᱟᱭᱢᱟ ᱦᱮᱱᱟᱜᱼᱟ ᱥᱚᱵᱽᱡᱤ ᱠᱚ ᱡᱚᱛᱚ ᱞᱮᱠᱟᱱᱟᱜ ᱜᱮᱠᱚ ᱪᱟᱥ ᱟᱠᱚ ᱛᱟᱦᱚᱞᱮ ᱱᱚᱰᱮ ᱯᱟᱥᱮ ᱟᱛᱳ ᱠᱷᱚᱱᱟᱜ ᱡᱟᱦᱟᱱ ᱫᱤᱠᱩ ᱠᱚ ᱥᱮ ᱦᱚᱲ ᱠᱚᱦᱚᱸ ᱠᱚ ᱦᱤᱡᱩᱜᱼᱟᱠᱚ ᱦᱟᱛᱟᱣ ᱠᱤᱨᱤᱧ ᱛᱟᱯᱚᱨ ᱢᱟᱨᱠᱮᱴ ᱛᱮᱦᱚᱸᱞᱮ ᱤᱫᱤ ᱦᱚᱴᱚ ᱠᱟᱜᱼᱟᱞᱮ ᱛᱟᱦᱚᱞᱮ ᱟᱞᱮ ᱟᱹᱛᱩ ᱫᱚ ᱱᱚᱣᱟ ᱱᱚᱣᱟ ᱥᱚᱵᱡᱤ ᱥᱚᱵᱡᱤ ᱛᱮᱫᱚ ᱢᱟᱱᱮ ᱵᱷᱟᱞᱮᱜ ᱜᱮ ᱧᱩᱛᱩᱢᱟᱱ ᱠᱟᱱᱟ ᱟᱞᱮ ᱟᱛᱩᱵᱤᱱ ᱞᱟᱹᱭ ᱞᱮᱠᱷᱟᱱ ᱜᱮᱠᱚ ᱵᱩᱡᱟ ᱡᱮ ᱦᱮᱸ ᱱᱚᱣᱟ ᱟᱛᱳ ᱨᱮᱫᱚ ᱵᱷᱟᱞᱮ ᱜᱮ ᱥᱚᱵᱡᱤ ᱠᱚ ᱨᱚᱦᱚᱭᱟᱠᱚ ᱾ ᱚᱱᱮ ᱚᱱᱠᱟ ᱟᱨᱠᱤ
ᱜᱚᱝᱠᱮ ᱪᱮ ᱞᱮᱠᱟ ᱟᱯᱮᱫᱚ ᱚᱱᱛᱮ ᱵᱤᱞᱟᱹᱛᱤ ᱟᱞᱩ ᱠᱚᱫᱚ ᱠᱮᱡᱤ ᱪᱮᱫ ᱞᱮᱠᱟ ᱯᱮ ᱟᱹᱠᱷᱨᱤᱧᱟ?
ᱚ ᱱᱚᱣᱟ ᱫᱚ ᱜᱚᱢᱠᱮ ᱢᱟᱱᱮ ᱮ ᱥᱚᱵ ᱥᱚᱢᱚᱭ ᱫᱚ ᱨᱮ. ᱴ ᱫᱚ ᱨᱮᱹᱴ ᱫᱚ ᱯᱷᱤᱠᱥ ᱫᱚ ᱵᱟᱝ ᱛᱟᱦᱮᱱᱟ ᱡᱚᱠᱷᱚᱱ ᱯᱩᱭᱞᱩ ᱯᱩᱭᱭᱞᱳ ᱡᱚᱠᱷᱚᱱ ᱨᱟᱠᱟᱵᱚᱜᱼᱟ ᱯᱩᱭᱞᱩ ᱛᱚᱠᱷᱚᱱ ᱫᱚ ᱠᱟᱹᱴᱤᱡ ᱵᱮᱥᱤᱜ ᱜᱮ ᱨᱮ. ᱴ ᱛᱟᱦᱮᱱᱟ ᱛᱚᱠᱷᱚᱱ ᱫᱚ ᱡᱚᱛᱚ ᱦᱚᱲᱟᱜ ᱫᱚ ᱵᱟᱝ ᱦᱩᱭ ᱠᱚᱜ ᱛᱟᱠᱚᱣᱟ ᱟᱨ ᱢᱤᱫ ᱫᱷᱟᱣ ᱟᱫᱚ ᱡᱚᱛᱚ ᱦᱚᱲᱟᱜ ᱡᱩᱫᱤ ᱦᱩᱭᱩᱜ ᱛᱟᱠᱚᱣᱟ ᱛᱚᱠᱷᱚᱱ ᱫᱚ ᱢᱟᱨᱠᱮᱴ ᱨᱮ ᱥᱚᱵᱡᱤ ᱠᱚ ᱢᱟᱱᱮ ᱟᱹᱰᱤ ᱵᱮᱥᱤᱜ ᱟᱛᱚ ᱟᱞᱟ ᱵᱟᱪᱷᱟᱣ ᱜᱚᱫᱚᱜᱼᱟ ᱛᱟᱦᱞᱮ ᱛᱚᱠᱷᱚᱱ ᱫᱚ ᱫᱟᱢ ᱠᱚᱦᱚᱸ ᱠᱚᱢᱚᱜᱚᱜᱼᱟ
ᱦᱳᱭ
ᱦᱮᱸ
ᱦᱳᱭ ᱱᱚᱛᱮ ᱫᱚ ᱦᱟᱸᱜ ᱥᱟᱠ ᱥᱚᱵᱡᱤ ᱫᱚ ᱨᱮᱴ ᱨᱮᱜᱮ ᱡᱚᱛᱚ ᱡᱚᱛᱚ ᱜᱤ ᱨᱮᱴ ᱨᱮᱫᱚ ᱢᱮᱱᱟᱜᱼᱟ ᱦᱮ ᱡᱚᱛᱚ ᱠᱤᱪᱩ ᱡᱚ ᱠᱤᱪᱷᱩ ᱡᱚᱛᱚ ᱥᱚᱵᱡᱤ ᱠᱷᱮᱛᱤ ᱵᱟ ᱟᱹᱞᱩ ᱠᱚ ᱢᱟᱹᱨᱤᱪ ᱠᱚ ᱡᱚᱛᱚ ᱢᱤᱫ ᱨᱮᱴ ᱜᱮ ᱨᱮᱴ ᱨᱮᱜᱮ ᱢᱮᱱᱟᱜᱼᱟ ᱟᱫᱚ ᱰᱷᱮᱨ ᱦᱚᱸ ᱵᱟᱝ ᱠᱚᱢᱟᱣ ᱦᱚᱸ ᱵᱟᱝ ᱵᱟᱝ ᱫᱟᱲᱮᱭᱟᱜᱼᱟᱜ ᱡᱚᱛᱚ ᱜᱮ ᱟᱠᱚ ᱨᱮᱴ ᱨᱮᱜᱮ ᱢᱮᱱᱟᱜᱼᱟ ᱨᱮᱹᱴ ᱛᱮᱜᱮ ᱠᱤᱨᱤᱧ ᱡᱚᱢ ᱡᱟ. ᱨᱩᱲᱟ ᱚᱱᱠᱟ ᱱᱚᱛᱮ ᱫᱚ ᱚᱱᱠᱟ ᱢᱮᱱᱟᱜᱼᱟ
ᱚ ᱛᱟᱦᱚᱞᱮ ᱜᱚᱢᱠᱮ ᱟᱯᱮ ᱥᱮᱫ ᱫᱚ ᱱᱚᱝᱠᱟ ᱟᱞᱮ ᱡᱮᱢᱚᱱ ᱵᱤᱨ ᱵᱤᱨ ᱫᱤᱥᱚᱢ ᱠᱟᱱ ᱜᱮᱭᱟᱞᱮ
ᱦᱳᱭ
ᱟᱯᱮ ᱥᱮᱫ ᱫᱚ ᱱᱚᱝᱠᱟ ᱵᱤᱨᱵᱩᱨᱩ ᱠᱚ ᱦᱮᱱᱟᱜᱼᱟ ᱥᱮ ᱱᱚᱝᱠᱟ ᱮᱠᱷᱮᱱ ᱢᱟᱴᱷ ᱜᱮ ᱦᱮᱱᱟᱜ ᱛᱟᱯᱮᱭᱟ
ᱟᱨ ᱱᱚᱛᱮ ᱫᱚ ᱦᱟᱸᱜ ᱵᱤᱨ ᱵᱩᱨᱩ ᱠᱚᱫᱚ ᱦᱟᱸ ᱫᱚ ᱵᱟᱹᱱᱩᱜᱼᱟ ᱱᱚᱛᱮ ᱫᱚ ᱦᱟᱸᱜ ᱠᱷᱟᱹᱞᱤ ᱢᱟᱲᱟᱜ ᱨᱚᱦᱚᱭ ᱦᱟᱥᱟᱜᱮ ᱢᱮᱱᱟᱜᱼᱟ ᱤᱱᱟᱹᱠᱷᱟᱱ ᱫᱚ ᱵᱤᱨ ᱵᱩᱨᱩ ᱠᱚᱫᱚ ᱵᱟᱹᱱᱩᱜᱼᱟ ᱤᱱᱟᱹ ᱱᱤᱛᱚᱜ ᱦᱩᱭᱩᱜᱼᱟ ᱱᱟ ᱧᱮᱞᱚᱜᱼᱟ ᱯᱷᱟᱨᱟᱠ ᱠᱷᱚᱱ ᱫᱚ ᱵᱤᱨ ᱞᱮᱠᱟ ᱱᱤᱛᱚᱜ ᱫᱚ ᱦᱟᱸᱟᱜ ᱱᱤᱡᱮᱨ ᱱᱤᱡᱮᱨ ᱠᱚ ᱵᱟᱜᱟᱱ ᱮᱼᱟ ᱛᱚ
ᱦᱮᱸ ᱦᱮᱸ ᱦᱮᱸ
ᱚᱱᱠᱟ ᱚᱱᱠᱟ ᱢᱮᱱᱟᱜᱼᱟ
ᱟᱞᱮᱴᱷᱮᱱ ᱡᱮᱢᱚᱱ ᱥᱟᱨᱡᱚᱢ ᱵᱤᱨ ᱠᱚ ᱦᱮᱱᱟᱜᱼᱟ ᱵᱩᱨᱩ ᱩᱱᱠᱩ ᱫᱚ ᱵᱟᱹᱱᱩᱜᱼᱟ ᱥᱮ ᱱᱟᱹᱭ ᱱᱟᱞᱟ ᱠᱚᱦᱚᱸ ᱵᱟᱹᱱᱩᱜᱼᱟ ᱵᱤᱨ ᱨᱮ ᱱᱚᱝᱠᱟ ᱟᱹᱰᱤ ᱨᱚᱠᱚᱢ ᱠᱚ ᱡᱤᱵᱽ-ᱡᱤᱭᱟᱹᱞᱤ ᱠᱚ ᱦᱮᱱᱟᱜ ᱠᱚᱣᱟ! ᱛᱟᱯᱚᱨ ᱥᱮᱸᱫᱽᱨᱟ ᱠᱚᱞᱮ ᱪᱟᱞᱟᱜ ᱜᱮᱭᱟ, ᱛᱟᱯᱚᱨ! ᱪᱷᱚᱨ ᱫᱤᱱ ᱨᱮ ᱢᱤᱫ- ᱵᱟᱨ ᱫᱷᱟᱣ ᱫᱚ ᱩᱱᱠᱩ ᱵᱤᱨ ᱥᱩᱠᱨᱤ ᱠᱚᱠᱚ ᱦᱤᱡᱩᱜ ᱜᱮᱭᱟ᱾ ᱛᱟᱦᱚᱞᱮ ᱟᱞᱮ ᱟᱛᱮ ᱟᱹᱛᱩ ᱦᱚᱲ ᱥᱟᱱᱟᱢ ᱠᱚᱣᱟᱜ ᱜᱮ, ᱱᱚᱣᱟ ᱥᱟᱨ ᱠᱷᱮᱪᱟ ᱠᱚᱫᱚ ᱦᱮᱱᱟᱜ ᱜᱮᱭᱟ᱾ ᱦᱮᱸ
ᱦᱳᱭ
ᱫᱚᱦᱚ ᱠᱟᱫᱟᱞᱮ ᱱᱚᱝᱠᱟ ᱥᱮᱸᱫᱽᱨᱟ ᱞᱟᱹᱜᱤᱫ ᱛᱮᱜᱮ᱾ ᱟᱨ ᱱᱚᱝᱠᱟ ᱡᱟᱦᱟᱸ ᱡᱟᱞ ᱦᱚᱠᱚ ᱥᱩᱠᱨᱤ ᱥᱟᱵ ᱞᱟᱹᱜᱤᱫ ᱛᱮ ᱡᱟᱞ ᱠᱚᱦᱚᱸ ᱞᱮ ᱵᱮᱱᱟᱣ ᱦᱚᱪᱚ ᱦᱚᱪᱚ ᱠᱟᱫᱟ᱾
ᱦᱳᱭ ᱦᱳᱭ
ᱛᱟᱦᱚᱞᱮ ᱟᱞᱮ ᱴᱷᱮᱡ ᱫᱚ ᱜᱚᱝᱠᱮ ᱱᱚᱣᱟ ᱥᱟᱨᱡᱚᱢ ᱵᱤᱨ ᱠᱟᱱᱟ, ᱛᱟᱦᱚᱞᱮ ᱦᱮᱸ ᱥᱤᱡᱤᱱ ᱨᱮ ᱡᱟᱦᱟᱸ ᱯᱟᱛᱲᱟ ᱠᱚᱞᱮ ᱯᱟᱹᱴᱤᱭᱟ ᱥᱟᱠᱟᱢ ᱠᱚᱞᱮ ᱦᱮᱡ ᱟᱹᱜᱩᱭᱟ᱾ ᱚᱱᱟ ᱛᱮ ᱵᱷᱟᱞᱮᱜ ᱜᱮ ᱢᱤᱫ ᱨᱚᱠᱚᱢ ᱫᱚ ᱥᱚᱝᱥᱟᱨ ᱠᱚ ᱛᱚᱠᱷᱚᱱ ᱫᱚ ᱵᱟᱜᱮ ᱤᱱᱠᱟᱢ ᱦᱩᱭᱩᱜᱼᱟ᱾ ᱡᱟᱦᱟᱸ ᱥᱟᱢᱚᱭᱤᱠ ᱵᱷᱟᱵᱛᱮ ᱫᱚᱦᱚ ᱞᱮᱠᱟ ᱫᱚ ᱵᱟᱝ ᱜᱟᱱᱚᱜᱼᱟ᱾
ᱦᱚᱭ ᱜᱚᱢᱠᱮ ᱚᱱᱟ ᱡᱚᱠᱷᱚᱱ ᱦᱟᱸᱜ ᱥᱟᱨᱡᱚᱢ ᱥᱟᱠᱟᱢ ᱠᱚᱛᱮ ᱦᱟᱸᱜ ᱯᱟᱛᱲᱟᱜ ᱠᱚ ᱵᱮᱱᱟᱣᱟ ᱚᱱᱟ ᱫᱚ ᱟᱹᱠᱷᱨᱤᱧᱮᱜᱟ ᱠᱚ?
ᱦᱮᱸ ᱜᱚᱝᱠᱮ ᱱᱚᱣᱟ ᱫᱚ ᱯᱳᱭᱞᱳ ᱫᱚ ᱯᱟᱛᱲᱟ ᱯᱟᱹᱴᱤ ᱠᱟᱛᱮᱫ ᱪᱟᱨᱮᱪ ᱛᱮ ᱯᱟᱹᱴᱤ ᱠᱟᱛᱮᱜ ᱮ ᱫᱤᱠᱩ ᱠᱚ ᱦᱤᱡᱩᱜ ᱟᱠᱚ ᱤᱫᱤᱭᱟ ᱠᱚ᱾ ᱠᱤᱝᱵᱟ ᱱᱚᱰᱮ ᱦᱚᱸ ᱦᱮᱱᱟᱜ ᱠᱚᱣᱟ ᱱᱚᱰᱮ ᱱᱚᱝᱠᱟ ᱛᱷᱟᱹᱨᱤ ᱯᱟᱛᱲᱟ ᱡᱩᱛ ᱞᱟᱹᱜᱤᱫ ᱛᱮ ᱦᱚᱸᱠᱚ ᱦᱟᱛᱟᱣ ᱜᱮᱭᱟ᱾ ᱛᱟᱯᱚᱨ ᱵᱟᱨᱭᱟ ᱯᱟᱛᱲᱟ ᱢᱤᱫᱴᱷᱮᱱ ᱠᱚ ᱥᱤᱞᱟᱹᱭ ᱢᱮᱥᱟᱭᱟᱠᱚ ᱛᱟᱨᱯᱚᱨ ᱢᱮᱥᱤᱱ ᱨᱮ ᱠᱚ ᱫᱷᱟᱲᱟᱯ ᱟᱠᱚ ᱛᱟᱦᱚᱞᱮ᱾ ᱚᱱᱟ ᱫᱷᱟᱲᱟᱯ ᱛᱮᱜᱮ ᱮ ᱱᱮ ᱛᱷᱟᱹᱨᱤ ᱨᱮᱱᱟᱜ ᱥᱟᱹᱭᱦᱤᱡ ᱛᱮᱫ ᱦᱩᱭᱩᱜᱼᱟ᱾ ᱚᱱᱮ ᱚᱱᱠᱟ ᱛᱮᱠᱚ
ᱦᱳᱭ ᱟᱨ ᱜᱚᱝᱠᱮ ᱚᱱᱟ ᱚᱱᱛᱮ ᱫᱚ ᱫᱟᱹᱛᱟᱹᱱᱤ ᱠᱚᱦᱚᱸ ᱟᱹᱠᱷᱨᱤᱧᱚᱜ ᱜᱮᱭᱟ?
ᱦᱮᱸ ᱜᱚᱢᱠᱮ ᱱᱚᱰᱮ ᱠᱷᱚᱱᱟᱜ ᱫᱟᱹᱛᱟᱹᱱᱤ ᱠᱚᱦᱚᱸ ᱦᱟᱴ ᱵᱟᱹᱭᱥᱟᱹᱜ ᱜᱮᱭᱟ ᱟᱞᱮᱭᱟᱜ ᱟᱞᱮ ᱴᱷᱮᱱ ᱠᱷᱚᱱᱟᱜ ᱫᱚ ᱠᱟᱹᱴᱤᱡ ᱥᱟᱦᱟ ᱜᱮᱭᱟ, ᱦᱟᱴ ᱫᱚ ᱚᱸᱰᱮ ᱯᱨᱚᱛᱛᱮᱠ ᱥᱚᱯᱛᱟᱦ ᱨᱮ ᱢᱤᱫ ᱫᱷᱟᱣ ᱵᱟᱹᱭᱥᱟᱹᱜᱼᱟ ᱛᱟᱦᱚᱞᱮ ᱚᱸᱰᱮ ᱠᱚ ᱥᱟᱠᱟᱢ ᱥᱟᱠᱟᱢ ᱚᱱᱠᱟ ᱥᱟᱨᱡᱚᱢ ᱥᱟᱠᱟᱢ ᱥᱮ ᱯᱟᱛᱲᱟ ᱠᱟᱛᱮᱜ ᱵᱮᱨᱮᱞ ᱵᱮᱨᱮᱞ ᱥᱟᱠᱟᱢ ᱯᱟᱛᱲᱟ ᱦᱮᱸ ᱛᱟᱨᱯᱚᱨ ᱫᱟᱹᱛᱟᱹᱱᱤ ᱠᱚᱠᱚ ᱤᱫᱤᱭᱟ ᱟᱨ ᱱᱤᱛᱚᱜ ᱡᱟᱦᱟᱸ ᱚᱱᱮ ᱫᱟᱜ ᱥᱤᱡᱤᱱ ᱜᱮ ᱚᱱᱠᱟ ᱥᱟᱠᱟᱢ ᱠᱚ᱾ ᱥᱮᱭᱟᱜ ᱠᱟᱱᱟ ᱛᱚ, ᱨᱚᱦᱚᱲ ᱥᱟᱠᱟᱢ ᱠᱚ᱾ ᱛᱟᱨᱯᱚᱨ ᱱᱚᱣᱟ ᱠᱤᱪᱷᱩ ᱦᱮᱸ ᱠᱤᱪᱷᱩ ᱫᱤᱱ ᱯᱚᱨ ᱠᱷᱚᱱᱟᱜ ᱜᱮ ᱟᱫᱚ ᱩᱫ ᱯᱩᱴᱠᱟᱹ ᱠᱚᱠᱚ ᱦᱩᱭᱩᱜᱼᱟ ᱠᱚ᱾ ᱱᱤᱛᱚᱜ ᱫᱚ ᱟᱹᱣᱨᱤ ᱠᱚ ᱦᱩᱭᱩᱜᱼᱟ, ᱛᱟᱦᱞᱮ ᱱᱩᱠᱩ ᱦᱚᱸ ᱡᱚᱠᱷᱚᱱ ᱵᱷᱟᱞᱮ ᱜᱮᱠᱚ ᱦᱩᱭᱩᱜᱼᱟ ᱛᱚᱠᱷᱚᱱ ᱫᱚ ᱩᱛᱩ ᱡᱚᱢ ᱢᱮᱥᱟ ᱢᱟᱨᱠᱮᱴ ᱠᱚᱞᱮ ᱤᱫᱤ ᱦᱚᱴᱚ ᱠᱟᱜᱼᱟ, ᱵᱷᱟᱞᱮ ᱜᱮᱠᱚ ᱦᱟᱛᱟᱣ ᱜᱮᱭᱟ ᱠᱚ᱾
ᱦᱳᱭ ᱟᱞᱮ ᱠᱚᱫᱚ ᱦᱟᱸᱜ ᱱᱚᱛᱮ ᱫᱚ ᱦᱟᱸᱜ ᱚᱱᱟ ᱥᱟᱠᱟᱢ ᱠᱚᱫᱚ ᱦᱟᱸᱜ ᱵᱟᱠᱚ ᱟᱹᱠᱷᱨᱤᱧ ᱜᱮᱭᱟ ᱟᱨ ᱫᱟᱹᱛᱟᱹᱱᱤ ᱦᱚᱸ ᱵᱟᱠᱚ ᱠᱤᱨᱤᱧᱟ ᱟᱹᱠᱷᱨᱤᱧ ᱦᱚᱸ ᱟᱹᱣᱨᱤᱧ ᱧᱮᱞ ᱛᱮᱭᱳᱜ ᱠᱚᱣᱟ ᱟᱫᱚ
ᱵᱟᱹᱱᱩᱜ ᱫᱚ ᱟᱫᱚ ᱱᱚᱛᱮ ᱫᱚ ᱵᱟᱡᱟᱨ ᱠᱚᱦᱚᱸ
ᱚ
ᱦᱚᱭ ᱜᱚᱝᱠᱮ
ᱱᱮᱴᱣᱟᱨᱠ ᱮ ᱰᱤᱥᱴᱟᱵ ᱮᱫ ᱛᱟᱵᱮᱱ ᱛᱟᱦᱮᱸᱫ ᱱᱤᱛᱚ ᱦᱮᱸ ᱴᱷᱤᱠ ᱜᱮ ᱟᱸᱡᱚᱢᱚᱜ ᱠᱟᱱᱟ ᱚ ᱞᱟᱹᱭ ᱛᱮᱞᱤᱧ ᱤᱭᱟᱹ ᱩᱫ ᱯᱩᱴᱠᱟᱹ ᱠᱚᱫᱚᱵᱮᱱ ᱡᱚᱢ ᱟᱠᱟᱫ ᱠᱚᱣᱟ ᱥᱮ ᱵᱟᱝ ᱛᱟᱦᱚᱞᱮ?
ᱟᱸᱞᱤᱧ ᱫᱚ ᱚᱱᱟ ᱫᱚ
ᱜᱚᱝᱠᱮ
ᱯᱩᱴᱠᱟᱹ ᱠᱚᱫᱚ ᱦᱟᱸᱜ ᱵᱟᱹᱞᱤᱧ ᱡᱚᱢ ᱵᱟᱲᱟ ᱟᱠᱟᱜᱼᱟ᱾
ᱚ ᱦᱮᱸ ᱛᱟᱦᱞᱮ ᱱᱚᱛᱮ ᱢᱟᱨᱠᱮᱴ ᱠᱚᱨᱮ ᱦᱚᱸ ᱵᱟᱝᱠᱚ ᱤᱫᱤ ᱵᱟᱲᱟ ᱟᱠᱟᱫ ᱠᱚᱣᱟ
ᱪᱮᱫ ᱠᱚ